ᱦᱮᱞᱚ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱾
ᱦᱮᱸ ᱡᱚᱢ ᱵᱟᱲᱟ ᱠᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭᱱᱟ ᱱᱤᱛ ᱜᱮ ᱾ ᱟᱢᱟᱜᱫᱚ ᱦᱩᱭᱱᱟ ᱥᱮ ᱟᱹᱣᱨᱤ? ᱦᱮᱸ ᱱᱤᱭᱟᱹ ᱜᱷᱟᱹᱲᱤᱡ ᱫᱚ ᱵᱮᱥ ᱾ ᱱᱤᱭᱟᱹ ᱜᱷᱟᱹᱲᱤᱡ ᱫᱚ ᱵᱮᱥ ᱵᱟᱲᱟ ᱜᱮᱭᱟᱞᱮ᱾ᱟᱯᱮᱜᱮ ᱚᱠᱟ ᱞᱮᱠᱟ ᱢᱮᱱᱟᱜ ᱯᱮᱭᱟ ᱦᱟᱸᱜ?
ᱦᱳᱭ ᱟᱞᱮ ᱦᱚᱸ ᱱᱤᱛ ᱫᱚ ᱱᱟᱯᱟᱭ ᱵᱟᱲᱟ ᱜᱮ ᱢᱮᱱᱟᱜ ᱞᱮᱭᱟ ᱾
ᱟ ᱪᱮᱫ ᱠᱚᱫᱚᱯᱮ ᱩᱛᱩ ᱵᱟᱲᱟ ᱞᱮᱫ ᱜᱮᱭᱟ?
ᱦᱚᱸ ᱩᱛᱩ ᱫᱚ ᱱᱚᱨᱢᱟᱞ ᱥᱚᱵᱽᱡᱤ ᱠᱚᱜᱮ ᱛᱟᱦᱮᱸᱞᱮᱱᱟ ᱟᱞᱩ ᱠᱚᱱᱰᱟ ᱾
ᱚᱼ ᱦᱚᱸ ᱚ ᱾ ᱚᱠᱟ ᱞᱮᱠᱟ ᱟᱯᱮ ᱥᱮᱫ ᱫᱟᱜ ᱡᱟᱹᱲᱤ ᱮᱫᱟᱭ?
ᱟᱞᱮ ᱥᱮᱫ ᱫᱚ ᱯᱮ ᱯᱩᱱ ᱫᱤᱱ ᱠᱷᱚᱱ ᱵᱷᱟᱜᱤ ᱜᱮ ᱫᱟᱜ ᱡᱚᱨᱚᱭᱮᱫᱟᱭ ᱾ ᱛᱮᱦᱮᱧ ᱦᱚᱸ ᱥᱮᱛᱟᱜ ᱠᱷᱚᱱ ᱵᱷᱟᱜᱤ ᱜᱮ ᱫᱟᱜᱮᱫ ᱛᱟᱦᱮᱸ ᱛᱤᱠᱤᱱ ᱥᱮᱛ ᱮ ᱯᱷᱟᱸᱠ ᱞᱮᱫᱟ ᱾ ᱛᱚᱵᱮ ᱛᱟᱨᱟᱥᱤᱧ ᱫᱚ ᱟᱨᱚ ᱱᱤᱛᱚᱜ ᱛᱟᱨᱟᱥᱤᱧ ᱠᱷᱚᱱ ᱨᱢᱤᱤᱞ ᱨᱤᱢᱤᱞ ᱠᱮᱫᱟᱭ ᱱᱤᱛᱚᱜ ᱫᱟᱜ ᱫᱟᱲᱮᱭᱟᱜᱟᱭ ᱟᱨᱚ ᱾
ᱠᱟᱨᱮᱱ ᱠᱚᱫᱚ ᱵᱟᱭ ᱫᱟᱹᱲ ᱟᱠᱟᱫᱟ?
ᱵᱟᱝ ᱵᱟᱝ ᱠᱟᱨᱮᱱᱴ ᱠᱚᱫᱚ ᱟᱞᱮ ᱥᱮᱫ ᱫᱚ ᱵᱟᱭ ᱫᱟᱹᱲ ᱜᱮᱭᱟ᱾ ᱫᱟᱹᱲ ᱨᱮ ᱟᱨᱚ ᱦᱤᱡᱩᱜᱼᱟ ᱥᱚᱸᱜᱮ ᱥᱚᱸᱜᱮ ᱜᱮ ᱵᱮᱥᱤ ᱜᱷᱟᱹᱲᱤᱡ ᱫᱚ ᱢᱟᱱᱮ
ᱚ ᱟᱯᱮ ᱥᱮᱫ ᱫᱚ ᱡᱟᱹᱱᱤᱡ ᱫᱟᱨᱮ ᱠᱚ ᱩᱱᱟᱹᱜ ᱵᱟᱹᱱᱩᱜᱼᱟ?
ᱫᱟᱨᱮ ᱠᱚᱫᱚ ᱦᱳᱭ ᱫᱟᱨᱮ ᱠᱚᱫᱚ ᱾ ᱫᱟᱨᱮ ᱠᱚᱫᱚ ᱢᱮᱱᱟᱜ ᱫᱚ ᱢᱮᱱᱟᱜᱼᱟ ᱮᱱᱛᱮ ᱨᱮᱦᱚᱸ ᱟᱞᱮ ᱥᱮᱛ ᱫᱚ ᱢᱟᱱᱮ ᱜᱮ ᱦᱤᱡᱩᱜᱼᱟ ᱾
ᱚ
ᱟᱯᱮ ᱥᱮᱫ ᱫᱚ ᱪᱮᱫᱠᱟ ᱟᱵᱚᱦᱣᱟ
ᱟᱞ ᱥᱮᱫ ᱢᱟ ᱠᱟᱹᱴᱤᱡ ᱪᱩᱞᱩᱝᱼᱮ ᱦᱚᱭ ᱦᱚᱭ ᱥᱮ ᱫᱟᱜ ᱞᱮ ᱠᱷᱟᱱ ᱜᱮ ᱠᱟᱨᱮᱱ ᱢᱟ ᱫᱟᱹᱲᱟᱭ ᱟᱫᱚ ᱫᱟᱹᱲ ᱢᱟᱱᱮ ᱮᱛᱚᱭ ᱫᱟᱹᱲ ᱠᱟᱜᱼᱟ ᱟᱫᱚ ᱜᱟᱯᱟ ᱢᱟᱱᱮ ᱥᱮᱛᱟᱠᱚᱜ ᱨᱮᱦᱚᱸ ᱵᱟᱝ ᱦᱤᱡᱩᱜ ᱜᱮᱭᱟ
ᱟᱪᱪᱷᱟ
ᱦᱚᱸ
ᱟᱯᱮ ᱥᱮᱫ ᱫᱚ ᱛᱟᱦᱞᱮ ᱱᱤᱥᱚᱭ ᱫᱟᱨᱮ ᱠᱚ ᱫᱚᱢᱮ ᱢᱮᱱᱟᱼᱟ ᱟᱨ ᱠᱟᱨᱮᱱ ᱠᱷᱩᱱᱴᱤ ᱠᱚᱨᱮ ᱡᱩᱫᱤ ᱫᱟᱨᱮ ᱠᱚ ᱭᱩᱨᱩᱜᱼᱟ ᱦᱮᱥᱮ ᱛᱚ ᱟᱫᱚ ᱠᱟᱨᱮᱱ ᱵᱟᱝ ᱦᱤᱡᱩᱜ
ᱦᱮ ᱦᱮ ᱟᱞᱮ ᱥᱮᱫ ᱫᱚ ᱢᱟᱱᱮ ᱚᱲᱟᱜ ᱯᱷᱮᱰ ᱠᱷᱚᱱᱟᱜ ᱜᱮ ᱦᱟᱱᱮ ᱞᱟᱴᱟ ᱠᱚ ᱢᱮᱱᱟᱜ ᱠᱟᱫᱟ ᱛᱚ ᱟᱨ ᱚᱱᱟ ᱞᱟᱴᱟ ᱫᱚ ᱛᱟᱦᱮᱸᱱ ᱜᱮᱭᱟ ᱡᱮᱢᱚᱱ ᱟᱨᱚ ᱫᱟᱨᱮ ᱠᱚᱦᱚᱸ ᱥᱩᱨ ᱨᱮ ᱢᱮᱱᱟᱜᱼᱟ
ᱚ ᱦᱳᱭ
ᱦᱚᱸ
ᱛᱟᱞᱦᱮ ᱪᱟᱥ ᱵᱟᱥ ᱠᱚᱫᱚ ᱛᱤᱱᱟᱹᱜ ᱥᱟᱺᱜᱤᱧ
ᱚᱸ ᱪᱟᱥ ᱵᱟᱥ ᱠᱚᱫᱚ ᱮᱠᱷᱚᱱᱳ ᱟᱨᱤ ᱞᱮ ᱮᱦᱚᱵᱟ ᱢᱟᱱᱮ ᱛᱟᱭᱚᱢ ᱛᱮᱞᱮ ᱜᱤᱰᱤ ᱠᱟᱜᱼᱟ ᱢᱟᱱᱮ ᱛᱟᱭᱚᱢ ᱵᱚᱞᱛᱮ ᱪᱮᱫ ᱟᱸ ᱚᱢ ᱛᱚᱞᱟ ᱠᱚ ᱦᱩᱰᱤᱧ ᱜᱮ ᱛᱟᱞᱮ ᱜᱮᱭᱟ
ᱟᱞᱮ ᱥᱮᱫ ᱫᱚ ᱟᱯᱮ ᱥᱮᱫ ᱫᱚ ᱮᱦᱚᱵ ᱠᱮᱼᱟᱯᱮ
ᱦᱮ ᱟᱞᱮ ᱫᱚ ᱠᱟᱹᱡ ᱞᱟᱦᱟ ᱧᱚᱜ ᱨᱮᱜᱮ ᱛᱚᱞᱟ ᱠᱚᱞᱮ ᱜᱤᱰᱤ ᱞᱮᱟ ᱟᱨ ᱫᱟᱜ ᱦᱚᱛᱚ ᱵᱷᱟᱜᱤ ᱜᱮ ᱫᱟᱜ ᱞᱮᱫᱟᱭ ᱟᱫᱚ ᱟᱨ ᱨᱚᱦᱚᱭ ᱵᱟᱲᱟ ᱠᱮᱫᱟᱞᱮ ᱵᱟᱨᱭᱟ ᱯᱮᱭᱟ ᱠᱷᱮᱛ ᱫᱚ ᱟᱨ ᱵᱟᱠᱤ ᱢᱮᱱᱟᱜ ᱜᱮᱭᱟ ᱫᱟᱹᱨ ᱜᱮ ᱠᱷᱮᱛ ᱠᱚ
ᱚ--ᱛᱟᱦᱚᱞᱮ ᱟᱞᱮᱥᱮᱫ ᱠᱷᱚᱱᱟᱜ ᱫᱚ ᱟᱯᱮᱥᱮᱫ ᱫᱚ ᱞᱟᱦᱟ ᱛᱮᱜᱮ ᱠᱚ ᱨᱟᱠᱟᱵ ᱜᱮᱭᱟ
ᱚ ᱦᱳᱭ ᱟᱯᱮ ᱥᱮᱜ ᱫᱚ ᱪᱮᱜ ᱤᱭᱟᱹ ᱵᱮᱥᱤ ᱠᱚ ᱥᱤᱜᱮᱭᱟ ᱥᱮ ᱤᱭᱟᱹ ᱰᱟᱝᱨᱤ ᱱᱟᱦᱮᱞ ᱛᱮ
ᱦᱚᱸ--ᱱᱮᱛᱟᱨ ᱢᱟ ᱟᱫᱚ ᱴᱟᱠᱴᱟᱨ ᱛᱮᱜᱮ ᱥᱤ ᱦᱩᱭᱩᱜ ᱠᱟᱱᱟ ᱟᱫᱚ ᱞᱟᱦᱟ ᱛᱮᱫᱚ ᱡᱮᱢᱚᱱ ᱱᱟᱦᱮᱞ ᱠᱚᱜᱮ ᱛᱮᱜᱮ ᱡᱟᱥᱛᱤ ᱧᱚᱜ ᱥᱤ ᱦᱩᱭ ᱚ ᱟᱫᱚ ᱱᱮᱛᱟᱨ ᱫᱚ ᱚᱱᱟ ᱠᱚᱦᱚᱸ ᱵᱟᱹᱱᱩᱜ ᱠᱟᱜᱼᱟ ᱛᱚ
ᱦᱳᱭ ᱛᱟᱦᱚᱞᱮ ᱱᱮᱛᱟᱨ ᱫᱚ ᱡᱷᱚᱛᱚ ᱦᱚᱲ ᱜᱮ ᱴᱟᱠᱴᱟᱨ ᱠᱚᱛᱮ ᱠᱚ ᱥᱤ ᱵᱟᱲᱟᱭᱫᱟᱠᱚ ᱠᱚ ᱚᱱᱟ ᱥᱚᱢᱚᱭ ᱦᱚᱸ ᱠᱟᱹᱡ ᱠᱚᱢ ᱡᱚᱢᱟᱭ ᱟᱨ ᱠᱚᱥᱴᱚ ᱦᱚᱸ ᱠᱟᱹᱡ ᱠᱚᱢᱮᱢ ᱠᱚᱥᱴᱚᱼᱟ ᱦᱮᱸ ᱥᱮ
ᱦᱮᱸ ᱟᱫᱚ ᱞᱟᱦᱟᱛᱮ ᱡᱮᱢᱚᱱ ᱱᱟᱦᱮᱞ ᱠᱚᱛᱮ ᱥᱤ ᱠᱷᱟᱹᱛᱤᱨ ᱛᱮ ᱚᱱᱮ ᱟᱱᱮᱻ ᱵᱟᱹᱫᱽ ᱠᱚᱨᱮ ᱦᱟᱹᱠᱩ ᱠᱟᱴᱠᱚᱢ ᱠᱚ ᱛᱟᱦᱮᱸ ᱞᱮᱱ ᱜᱮᱭᱟ ᱟᱫᱚ ᱱᱮᱛᱟᱨ ᱫᱚ ᱴᱟᱠᱴᱚᱨ ᱠᱚᱛᱮ ᱥᱤ ᱠᱷᱟᱹᱛᱤᱨ ᱛᱮ ᱪᱮᱜ ᱟᱫᱚ ᱩᱝᱠᱩ ᱦᱚᱸᱠᱚ ᱜᱩᱡᱩᱜ ᱠᱟᱱᱟ ᱟᱫᱚ ᱡᱟᱹᱥᱛᱤ ᱦᱚᱸᱛᱚ ᱵᱟᱝᱠᱚ ᱧᱮᱞ ᱧᱟᱢᱚᱜ ᱠᱟᱱᱟ
ᱮᱠᱫᱚᱢ ᱛᱟᱞᱦᱮ ᱟᱯᱮ ᱥᱮᱫ ᱫᱚ ᱦᱟᱹᱠᱩ ᱦᱟᱹᱠᱩᱜ ᱠᱟᱱᱟ ᱠᱚ ᱥᱮ ᱵᱟᱝ ᱦᱟᱹᱠᱩ ᱠᱚ ᱠᱟᱴᱠᱚᱢ ᱠᱚ
ᱟᱫᱚ ᱚᱱᱤᱧ ᱞᱟᱹᱭ ᱠᱮᱫ ᱫᱚ ᱟᱫᱚ ᱞᱟᱦᱟᱛᱮ ᱡᱮᱢᱚᱱ ᱡᱟᱹᱥᱛᱤ ᱠᱚ ᱧᱟᱢ ᱠᱚᱜ-ᱟ ᱠᱚ ᱚ ᱠᱟᱴᱠᱚᱢ ᱠᱚ ᱦᱟᱠᱩ ᱠᱚ ᱜᱚᱸᱜᱷᱟ ᱠᱚ ᱟᱫᱚ ᱱᱮᱛᱟᱨ ᱢᱟ ᱟᱫᱚ ᱱᱟᱦᱮᱞ ᱠᱚᱛᱮ ᱥᱤ ᱞᱮᱝᱠᱷᱟᱱ ᱛᱟᱦᱮᱸ ᱠᱚᱜ ᱜᱮᱪᱟ ᱠᱚ ᱦᱟᱸᱜ ᱟᱫᱚ ᱴᱨᱟᱠᱴᱚᱨ ᱠᱚᱛᱮ ᱟᱥᱟᱼᱢᱚᱥᱲᱟ ᱠᱚᱛᱮ ᱵᱚᱱ ᱡᱟᱹᱥᱛᱤ ᱵᱚᱱ ᱵᱟᱹᱫᱽ ᱠᱚᱵᱚᱱ ᱟᱫᱟᱭᱫᱟ ᱛᱚ ᱟᱫᱚ ᱚᱱᱟ ᱠᱷᱟᱹᱛᱤᱨ ᱛᱮᱜᱮ ᱛᱚ ᱵᱟᱝᱠᱚ ᱛᱟᱦᱮᱸᱱ ᱠᱟᱱᱟ ᱠᱚ ᱠᱷᱟᱱ ᱫᱚ ᱞᱟᱦᱟ ᱛᱮᱫᱚ ᱩᱝᱠᱩ ᱡᱚᱢ ᱠᱟᱛᱮᱝ ᱜᱮᱠᱚ ᱛᱟᱦᱮᱸ ᱠᱚᱜᱼᱟ ᱪᱮᱛᱟ
ᱦᱳᱭ ᱮᱠᱚᱢ ᱥᱟᱹᱨᱜᱮ
ᱟᱯᱮᱜ ᱟᱯᱮᱥᱮᱫ ᱫᱚᱠᱚ ᱧᱟᱢᱚᱜ ᱜᱮᱭᱟ ᱠᱚ ᱦᱟᱹᱠᱩ ᱠᱟᱴᱠᱚᱢ ᱠᱚ ᱱᱮᱛᱟᱨ ᱦᱚᱸ ᱦᱮᱞᱳ
ᱛᱟᱦᱚᱞᱮᱯᱮᱫ ᱞᱟᱹᱭ ᱫᱟᱹᱧ ᱟᱯᱮ ᱪᱮᱫ ᱪᱮᱫ ᱪ ᱫᱷᱟᱣ ᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥ ᱜᱮᱭᱟ ᱪᱮᱫᱠᱟ ᱵᱟᱨ ᱫᱷᱟᱣ ᱯᱮ ᱫᱷᱟᱣ
ᱟᱞᱮᱥᱮᱫ ᱦᱚᱸ ᱵᱟᱨ ᱫᱷᱟᱣ ᱜᱮᱞᱮ ᱪᱟᱥ ᱜᱮᱭᱟ ᱫᱷᱚᱨᱚᱱ ᱨᱮᱦᱚᱸᱞᱮ ᱪᱟᱥ ᱜᱮᱭᱟ ᱟᱨ ᱵᱚᱨᱥᱟ ᱨᱮᱢᱟ ᱢᱮᱱᱟᱜ ᱜᱮᱭᱟ ᱟᱫᱚ ᱵᱚᱨᱥᱟ ᱠᱷᱚᱱ ᱟᱞ ᱫᱚ ᱫᱷᱚᱨᱚᱱ ᱨᱮᱫᱚ ᱠᱟᱹᱴᱤᱡ ᱠᱚᱢ ᱜᱮᱞᱮ ᱪᱟᱥ ᱜᱮᱭᱟ ᱡᱚᱢ ᱞᱮᱠᱟ
ᱟᱪᱪᱷᱟ ᱤᱭᱟᱹ ᱢᱟᱱᱮ ᱦᱩᱲᱩ ᱜᱮᱯᱮ ᱪᱟᱥ ᱜᱮᱭᱟ ᱥᱮ ᱟᱨᱚ ᱡᱟᱦᱟᱱᱟᱜ ᱮᱴᱟᱜ ᱥᱚᱵᱽᱡᱤ ᱠᱚ ᱡᱟᱦᱟᱱᱟᱜ
ᱦᱳᱲᱳ ᱦᱩᱲᱩ ᱫᱚᱞᱮ ᱪᱟᱥ ᱜᱮᱭᱟ ᱛᱚ ᱟᱫᱚ ᱥᱚᱵᱡᱤ ᱠᱚᱫᱚ ᱡᱚᱢ ᱞᱮᱠᱟᱞᱮ ᱪᱟᱥ ᱜᱮᱭᱟ ᱚᱱᱠᱟ ᱫᱚ ᱵᱟᱝᱜᱮ ᱟᱫᱚᱦᱚᱸ ᱫᱟᱜ ᱠᱚᱦᱚᱸ ᱠᱟᱹᱴᱤᱡ ᱢᱟᱱᱮ ᱡᱟᱹᱥᱛᱤ ᱫᱚ ᱵᱟᱹᱱᱩᱜ ᱟᱠᱟᱫ ᱛᱮᱭᱟ ᱟᱞᱮᱥᱮᱫ ᱫᱚ
ᱦᱳᱭᱪᱚ ᱠᱮᱱᱮᱞ ᱠᱚ ᱠᱤᱝᱵᱟ ᱚᱱᱠᱟᱱᱟᱜ ᱤᱭᱟᱹ ᱯᱟᱢᱯ ᱠᱚ ᱚᱱᱠᱟᱱᱟᱜ ᱵᱟᱹᱱᱩᱜᱼᱟ ᱟᱯᱮᱥᱮᱫ
ᱵᱟᱝ ᱵᱟᱝ ᱠᱮᱱᱮᱞ ᱠᱚᱫᱚ ᱵᱟᱹᱪᱩᱜ ᱟᱠᱟᱫᱟ ᱢᱟᱱᱮ ᱥᱮᱞᱩ ᱜᱮ ᱢᱮᱱᱟᱜ-ᱟ ᱥᱟᱵᱽᱢᱟᱨᱥᱟᱞ ᱠᱚᱜᱮ ᱚᱱᱟ ᱦᱚᱸ ᱡᱟᱹᱥᱛᱤ ᱫᱚ ᱵᱟᱹᱪᱩᱜᱼᱟ ᱦᱳᱭ ᱦᱳᱭ
ᱚ ᱦᱮᱸ
ᱟᱯᱮ ᱥᱮᱫ ᱫᱚ ᱪᱮᱫ ᱠᱚ ᱠᱚ ᱥᱟᱨ ᱪᱟᱥ ᱜᱮᱭᱟ ᱥᱚᱵᱽᱡᱤ ᱠᱚ ᱵᱮᱜᱟᱲ ᱦᱚᱸ
ᱟᱞᱮᱥᱮᱫ ᱵᱚᱞᱛᱮ ᱥᱚᱵᱡᱤ ᱠᱚ ᱡᱟ ᱵᱚᱨᱥᱟ ᱨᱮᱞᱮ ᱪᱟᱥ ᱠᱮᱫᱟ ᱛᱟᱨᱯᱚᱨ ᱟᱫᱚ ᱵᱚᱨᱥᱟ ᱯᱚᱨ ᱛᱟᱯᱚᱨ ᱡᱫᱤ ᱡᱟᱦᱟᱱᱟᱜ ᱥᱚᱵᱡᱤ ᱠᱚᱞᱮ ᱪᱟᱥ ᱜᱮᱭᱟ ᱟᱞᱩ ᱠᱚ ᱟᱞᱩ ᱠᱚ ᱦᱮᱸᱥᱮ ᱛᱟᱯᱚᱨ ᱡᱟᱦᱟᱱᱟᱜ ᱜᱮ ᱠᱚᱸᱰᱷᱟ ᱠᱚ ᱢᱟᱹᱨᱤᱪ ᱠᱚ ᱵᱤᱞᱟᱹᱛᱤ ᱠᱚ ᱚᱱᱠᱟᱱᱟᱜ ᱥᱚᱵᱡᱤ ᱠᱚᱞᱮ ᱪᱟᱥ ᱵᱟᱲᱟᱭ ᱜᱮᱭᱟ ᱛᱟᱯᱚᱨᱮ ᱠᱷᱚᱥᱞᱟ ᱠᱚ ᱛᱩᱲᱤ ᱠᱚ ᱛᱤᱞᱢᱤᱧ ᱠᱚ ᱚᱱᱟ ᱠᱚᱫᱚ ᱢᱮᱱᱟᱜ ᱜᱮᱭᱟ
ᱚ ᱛᱟᱦᱚᱞᱮ ᱟᱞᱩ ᱪᱟᱥ ᱠᱚᱫᱚᱢ ᱵᱟᱰᱟᱭ ᱜᱮᱭᱟ ᱥᱮ ᱵᱟᱝ
ᱟᱞᱩ ᱪᱟᱥ ᱫᱚ ᱵᱚᱞᱛᱮ ᱜᱮᱞᱮ ᱤᱧᱫᱚ ᱴᱷᱤᱠ ᱴᱷᱟᱠ ᱫᱚ ᱵᱟᱹᱧ ᱵᱟᱰᱟᱭᱟ ᱢᱟᱱᱮ ᱪᱟᱥ ᱜᱮᱭᱟ ᱠᱚ ᱚᱲᱟᱜ ᱨᱮ ᱟᱫᱚ ᱜᱚᱲᱚ ᱜᱚᱲᱚ ᱟᱠᱜᱤᱭᱟᱹᱧ ᱟᱫᱚ ᱤᱧ ᱫᱚ ᱮᱱᱛᱮ ᱨᱮᱦᱚᱸ ᱩᱱᱟᱹᱜ ᱫᱚ ᱵᱟᱹᱧ ᱵᱟᱰᱟᱭᱟ
ᱚ ᱢᱟᱨᱤᱡ ᱠᱚᱢ ᱪᱟᱥ ᱵᱟᱲᱟ ᱟᱠᱟᱫ ᱜᱮᱭᱟ ᱥᱮ ᱵᱟᱝ ᱛᱟᱦᱚᱞᱮ
ᱚ ᱦᱮᱸ ᱚᱱᱟ ᱠᱚᱫᱚ ᱪᱟᱥ ᱵᱟᱲᱟ ᱫᱚ ᱦᱚᱭ ᱠᱟᱱᱟ
ᱟᱨ ᱟᱯᱮ ᱥᱮᱫ ᱫᱚ ᱜᱟᱰᱟ ᱢᱮᱱᱟᱜ ᱟᱠᱟᱜ ᱥᱮ ᱵᱟᱝ
ᱦᱳᱭ ᱜᱟᱰᱟ ᱫᱚ ᱢᱟᱡᱷᱟᱨᱤ ᱥᱟᱹᱭᱤᱪ ᱜᱮᱭᱟ ᱚᱱᱟᱫᱚ ᱦᱮᱞᱳ ᱟᱡᱚᱢᱚᱜ ᱠᱟ ᱦᱩᱸ
ᱦᱚᱸ ᱟᱸᱡᱚᱢᱚᱜ ᱠᱟᱱᱟ ᱵᱷᱟᱹᱜᱤ ᱪᱷᱮᱨᱦᱟ ᱫᱚ ᱵᱟᱝ ᱟᱸᱡᱚᱢ ᱦᱤᱡᱩᱜ ᱠᱟᱱᱟ ᱨᱚᱲ ᱫᱚ
ᱞᱤᱛᱚᱜ ᱦᱚᱸ ᱵᱟᱝ ᱟᱸᱡᱚᱢᱚᱜ ᱠᱟᱱᱛᱮ
ᱦᱮᱸ ᱦᱮᱸ ᱟᱸᱡᱚᱢᱚᱜ ᱠᱟᱱᱟ
ᱟᱪᱪᱷᱟ ᱦᱮᱸ
ᱜᱟᱰᱟ ᱨᱮᱱᱟᱜ ᱫᱟᱜ ᱛᱮᱫᱚ ᱵᱟᱯᱮ ᱪᱟᱥ ᱵᱟᱲᱟᱭ ᱜᱮᱭᱟ ᱢᱟᱱᱮ ᱚᱱᱠᱟ ᱫᱚ ᱵᱟᱝ ᱠᱩᱲᱟᱹᱜ ᱜᱮᱭᱟ
ᱦᱳᱭ ᱜᱟᱰᱟ ᱫᱚ ᱢᱟᱱᱮ ᱪᱮᱫ ᱢᱟᱱᱮ ᱟᱹᱰᱤ ᱠᱚᱢ ᱜᱮ ᱫᱟᱜ ᱫᱚ ᱩᱱᱟᱹᱜ ᱫᱚ ᱵᱟᱝ ᱛᱟᱦᱮᱱᱟ ᱦᱟᱞᱠᱟ ᱧᱚᱜ ᱛᱟᱦᱮᱱᱟ ᱟᱫᱚ ᱚᱱᱟ ᱫᱚ ᱪᱟᱥ ᱫᱚ ᱵᱟᱝ ᱜᱟᱱᱚᱜᱼᱟ
ᱚ ᱦᱮᱸᱛᱚ ᱟᱫᱚ ᱚᱱᱮ ᱛᱩᱯᱩ ᱥᱩᱢᱩᱝ ᱜᱮ ᱦᱚᱭᱛᱚ ᱠᱩᱲᱟᱹᱜᱼᱟ
ᱦᱚᱭ ᱛᱚᱯᱚᱜ ᱠᱚᱫᱚ ᱜᱟᱱᱚᱜ ᱜᱮᱭᱟ
ᱟᱨ ᱦᱟᱹᱠᱩ ᱠᱚ ᱥᱟᱵ ᱦᱟᱹᱠᱩ ᱜᱟᱰᱟ ᱠᱚᱨᱮ ᱦᱟᱹᱠᱩ ᱠᱚ ᱥᱟᱵ ᱠᱚᱫᱚ ᱜᱟᱱᱼᱟ ᱟᱫᱚ ᱪᱟᱥ ᱠᱚᱫᱚ ᱚᱱᱠᱟ ᱜᱟᱰᱟ ᱚᱱᱟ ᱫᱟᱜ ᱫᱚ ᱵᱟᱝ ᱜᱟᱱᱚᱜᱼᱟ ᱠᱟᱹᱴᱤᱡ ᱜᱮᱭᱟ ᱜᱟᱰᱟ ᱨᱮ
ᱦᱮᱸ ᱦᱮᱸ
ᱜᱟᱱ ᱫᱚ ᱜᱟᱱᱚᱜᱼᱟ ᱡᱟᱦᱟᱱᱟᱜ ᱪᱷᱳᱴᱳ ᱢᱳᱴᱳ ᱥᱚᱵᱽᱡᱤ ᱠᱚ ᱠᱤᱢᱵᱟ ᱠᱷᱚᱥᱞᱟ ᱠᱚ ᱛᱩᱲᱤ ᱠᱚᱨᱮ ᱫᱟᱜ ᱮᱢ ᱜᱟᱱᱚᱜᱼᱟ ᱚᱱᱟ ᱠᱚᱜᱮ
ᱚ ᱦᱮᱸ ᱛᱚ ᱵᱩᱨᱩ ᱵᱚᱸᱜᱟ ᱧᱮᱧᱮᱞ ᱠᱚᱯᱮ ᱪᱟᱞᱟᱣᱢ ᱞᱮᱱ ᱜᱮᱭᱟ ᱥᱮ ᱵᱟᱝ?
ᱵᱩᱨᱩ ᱵᱚᱸᱜᱟ ᱫᱚ ᱪᱟᱞᱟᱣ ᱫᱚ ᱵᱟᱝ ᱦᱩᱭ ᱠᱟᱱᱟ ᱠᱤᱱᱛᱩ ᱟᱫᱚ ᱪᱟᱞᱟᱣ ᱨᱮᱱᱟᱜ ᱤᱪᱷᱟᱹ ᱫᱚ ᱛᱟᱦᱮᱸ ᱞᱮᱱᱟ ᱪᱟᱞᱟᱣ ᱫᱚ ᱵᱟᱹᱧ ᱪᱟᱞᱟᱣ ᱵᱟᱲᱟ ᱟᱠᱟᱱᱟ ᱛᱤᱥᱚ ᱮᱱᱛᱮᱜ?
ᱚ ᱢᱤᱫ ᱫᱷᱟᱣ ᱵᱟᱢ ᱪᱟᱞᱟᱣ ᱵᱟᱲᱟ ᱟᱠᱟᱱ ᱜᱮᱭᱟ?
ᱵᱟᱝ ᱪᱟᱞᱟᱣ ᱵᱟᱲᱟ ᱦᱩᱭ ᱞᱮᱱᱟ ᱥᱮ ᱪᱮ ᱪᱟᱞᱟᱣ ᱞᱮᱱᱟᱢ ᱥᱮ?
ᱵᱟᱝ ᱵᱟᱝ ᱪᱟᱞᱟᱣ ᱫᱚ ᱵᱟᱝ ᱦᱩᱭ ᱟᱠᱟᱱᱟ ᱾ ᱢᱚᱱᱮ ᱦᱩᱭ ᱞᱮᱱᱟ ᱡᱮ ᱪᱟᱞᱟᱣ ᱦᱩᱭᱩᱜᱼᱟ ᱢᱮᱱ ᱛᱮ ᱟᱫᱚ ᱵᱟᱝ ᱪᱟᱞᱟᱣ ᱦᱩᱭ ᱟᱠᱟᱱᱟ ᱫᱟᱜ ᱠᱷᱟᱹᱛᱤᱨ ᱛᱮ ᱾
ᱟᱪᱷᱟ ᱦᱮᱸ ᱵᱩᱨᱩ ᱵᱚᱸᱜᱟ ᱟᱨ ᱯᱨᱚᱛᱤᱵᱟᱨ ᱠᱟᱛᱮ ᱡᱚᱠᱷᱚᱱ ᱵᱩᱨᱩ ᱵᱚᱸᱜᱟ ᱦᱩᱭᱩᱜᱼᱟ ᱛᱟᱭ ᱠᱟᱛᱮ ᱫᱟᱜ ᱜᱮᱭᱟ ᱦᱮᱸᱥᱮ
ᱦᱮᱸ ᱫᱟᱜ ᱫᱚ ᱫᱟᱜ ᱜᱮᱭᱟ ᱟᱫᱚ ᱱᱚᱶᱟ ᱪᱷᱚᱴ ᱢᱟ ᱢᱚᱱᱮ ᱞᱮ ᱦᱩᱭᱞᱱ ᱜᱮᱭᱟ ᱟᱫᱚ ᱵᱟᱝ ᱪᱟᱞᱟᱣ ᱦᱩᱭ ᱞᱮᱱᱟ ᱾ ᱟᱫᱚ ᱱᱚᱶᱟ ᱫᱷᱟᱣ ᱫᱚ ᱡᱟᱹᱥᱛᱤ ᱧᱚᱜ ᱜᱮ ᱫᱟᱜ ᱠᱮᱫᱼᱟᱭ ᱥᱮᱛᱟᱜ ᱠᱷᱚᱱ ᱜᱮᱛᱚ ᱾
ᱦᱮᱸ ᱛᱚ ᱾
ᱦᱩᱸ ᱾
ᱟᱸᱡᱚᱢ ᱠᱤᱫᱟᱹᱧ ᱵᱩᱨᱩ ᱵᱚᱸᱜᱟ ᱨᱮᱫᱚ ᱟᱹᱰᱤ ᱥᱟᱹᱜᱤᱧ ᱥᱟᱺᱜᱤᱧ ᱠᱷᱚᱱ ᱠᱚ ᱦᱤᱡᱩᱜ ᱜᱮᱭᱟ ᱥᱮ ᱦᱚᱲ ᱠᱚ ᱮᱞ ᱠᱚ ᱾ ᱯᱩᱡᱟᱹᱭ ᱜᱮᱭᱟ ᱠᱚ ᱚᱸᱰᱮ ᱦᱮᱸ ᱥᱮ?
ᱦᱮᱸ ᱦᱮᱸ ᱥᱟᱺᱜᱤᱧ ᱥᱟᱺᱜᱤᱧ ᱠᱷᱚᱱᱟᱜ ᱮᱢ ᱦᱤᱡᱩᱜ ᱜᱮᱭᱟ ᱟᱫᱚ ᱵᱚᱪᱷᱚᱨ ᱨᱮ ᱢᱤᱫ ᱫᱷᱟᱣ ᱛᱚ ᱾
ᱦᱳᱭ ᱾ ᱛᱚ ᱵᱩᱨᱩ ᱵᱚᱸᱜᱟ ᱥᱚᱢᱯᱚᱨᱠᱮ ᱡᱟᱦᱟᱱᱟᱢ ᱵᱟᱰᱟᱭᱟ ᱡᱩᱫᱤ ᱦᱮᱸᱥᱮ ᱞᱟᱹᱭ ᱢᱮ
ᱟᱨ ᱵᱩᱨᱩ ᱱᱚᱶᱟ ᱥᱚᱢᱯᱚᱨᱠᱚ ᱫᱚ ᱚᱱᱠᱟ ᱫᱚ ᱵᱟᱹᱧ ᱵᱟᱰᱟᱭ ᱜᱮᱭᱟ ᱤᱧ ᱦᱚᱸᱛᱚ ᱥᱟᱺᱜᱤᱧ ᱨᱤᱱᱤᱡ ᱜᱮ ᱠᱟᱹᱱᱟᱹᱧ ᱟᱫᱚ ᱚᱱᱟ ᱥᱩᱨ ᱠᱚᱧ ᱛᱟᱦᱮᱸ ᱞᱮᱱ ᱠᱷᱟᱱ ᱵᱟᱰᱟᱭ ᱠᱤᱡᱤᱧ ᱦᱟᱸᱜ ᱟᱫᱚᱧ ᱪᱟᱞᱟᱣᱟ ᱢᱟᱱᱮᱻ ᱢᱤᱫ ᱫᱷᱟᱣ ᱥᱮᱱᱚᱜ ᱦᱩᱭ ᱞᱮᱱ ᱜᱮᱭᱟ ᱟᱫᱚ ᱟᱫᱚᱢ ᱱᱤᱡᱮ ᱫᱚ ᱪᱟᱞᱟᱜ ᱠᱟᱱᱟ ᱵᱩᱨᱩᱢ ᱫᱮᱡᱚᱜ ᱠᱟᱱᱟ ᱟᱨᱮᱢ ᱦᱤᱡᱩᱜ ᱠᱟᱱᱟ ᱟᱨᱮᱢ ᱟᱨ ᱡᱟᱦᱟᱸ ᱵᱟᱲᱟ ᱜᱷᱟᱴ ᱠᱚᱨᱮᱢ ᱧᱮᱞ ᱵᱟᱲᱟ ᱠᱮ ᱟᱢ ᱡᱚᱢ ᱵᱟᱲᱟ ᱠᱮᱼᱟ ᱮᱢ ᱦᱮᱡ ᱮᱱᱟᱢ ᱟᱫᱚ ᱩᱱᱟᱹᱜ ᱴᱟ ᱛᱚᱛᱛᱷᱚ ᱠᱚᱫᱚ ᱵᱟᱝ ᱧᱟᱢ ᱟᱠᱟᱱᱟ ᱾
ᱦᱮᱸᱛᱚ ᱟᱞᱮ ᱥᱮᱫ ᱫᱚ ᱢᱤᱫ ᱴᱮᱱ ᱯᱷᱮᱢᱟᱥ ᱦᱩᱭᱩᱜ ᱜᱮᱭᱟ ᱚᱱᱠᱟ ᱯᱚᱨᱚᱵᱽ ᱯᱟᱴᱟᱵᱤᱸᱫᱟᱹ ᱟᱸᱡᱚᱢ ᱠᱮᱫᱟᱢ ᱛᱚ
ᱦᱮᱸ ᱦᱮᱸ ᱦᱮᱸ ᱟᱸᱡᱚᱢᱮᱫ
ᱦᱳᱭ ᱦᱳᱭ ᱟᱞᱮ ᱟᱞᱮ ᱥᱩᱨ ᱥᱮ ᱟᱞᱮ ᱥᱩᱨ ᱜᱮ ᱚᱸᱰᱮ ᱯᱟᱴᱟᱵᱤᱸᱫᱟᱹ ᱦᱩᱭᱩᱜᱼᱟ ᱟᱹᱰᱤ ᱾ ᱟᱹᱰᱤ ᱢᱚᱸᱡᱽ ᱦᱩᱭᱩᱜ ᱜᱮᱭᱟ ᱯᱟᱴᱟᱵᱤᱸᱫᱟᱹ ᱾
ᱛᱚ ᱱᱚᱱᱛᱮ ᱦᱮᱡ ᱵᱟᱲᱟ ᱟᱠᱟᱱᱟᱢ ᱡᱟᱦᱟᱸ ᱛᱤᱥ?
ᱦᱮᱸ ᱚᱱᱟᱦᱚ ᱚᱱᱟ ᱫᱚᱧ ᱪᱟᱞᱟᱣ ᱟᱠᱟᱱ ᱜᱮᱭᱟ ᱜᱮᱭᱟ
ᱟᱫᱚ ᱛᱟᱦᱚᱞᱮ ᱯᱟᱴᱟᱵᱤᱸᱫᱟᱹ ᱨᱮ ᱪᱮᱫ ᱠᱚᱢ ᱧᱮᱞ ᱠᱮᱫᱟ ᱛᱟᱦᱚᱞᱮ ᱦᱮᱡ ᱠᱟᱛᱮ
ᱯᱟᱴᱟᱵᱤᱸᱫᱟᱹ ᱨᱮ ᱫᱚ ᱧᱮᱞ ᱡᱚᱝ ᱛᱮᱫᱚ ᱱᱚᱶᱟ ᱟᱸᱭ ᱡᱟᱹᱥᱛᱤ ᱧᱚᱜ ᱦᱚᱲ ᱾ ᱯᱤᱴᱷᱟᱹ ᱠᱚ ᱾ ᱥᱩᱠᱨᱤ ᱡᱤᱞ ᱯᱤᱴᱷᱟᱹ ᱠᱚ ᱟᱠᱷᱨᱤᱧ ᱵᱟᱲᱟᱭ ᱜᱮᱭᱟ ᱠᱚ ᱱᱚᱶᱟ ᱠᱚᱧ ᱧᱮᱞ ᱠᱮᱜᱼᱟ ᱾ ᱟᱨᱻ ᱯᱚᱛᱚᱵ ᱢᱟᱠᱚ ᱟᱠᱷᱨᱤᱧ ᱧᱮᱫ ᱜᱮᱭᱟ᱾ ᱟᱨ ᱢᱟᱨᱟᱝ ᱢᱟᱨᱟᱝ ᱜᱟᱹᱰᱤ ᱠᱚᱦᱚᱸ ᱠᱚ ᱦᱤᱡᱩᱜ ᱜᱮᱭᱟ ᱛᱚ ᱟᱨ ᱢᱤᱫ ᱴᱟᱝ ᱟᱸ ᱠᱩᱠᱞᱤᱧ ᱫᱚᱦᱚᱭᱟ ᱱᱚᱶᱟ ᱵᱟᱹᱧ ᱵᱩᱡᱷᱟᱹᱣ ᱫᱟᱲᱮᱭᱟᱫᱟ ᱟᱨ ᱡᱮ ᱟᱵᱚ ᱚᱱᱮ ᱤᱭᱟᱹ ᱯᱟᱴᱟᱵᱤᱫᱟᱹ ᱯᱚᱨᱚᱵᱽ ᱴᱟᱺᱰᱤ ᱨᱮ ᱡᱟᱦᱟᱸ ᱡᱟᱦᱟᱸ ᱦᱚᱸᱪᱮ ᱢᱟᱱᱮ ᱵᱚᱸᱜᱟᱭ ᱜᱮᱭᱟ ᱠᱚ ᱚᱸᱰᱮ ᱚᱸᱰᱮ ᱵᱚᱸᱜᱟ ᱵᱚᱞ ᱛᱮ ᱫᱮᱠᱳ ᱵᱚᱸᱜᱟ ᱮᱸ ᱫᱮᱠᱳ ᱵᱟᱢᱲᱮ ᱵᱚᱸᱜᱟᱭ ᱜᱮᱭᱟ ᱥᱮ? ᱢᱚᱱᱮ ᱟᱵᱚᱭᱤᱡ ᱥᱟᱱᱛᱟᱲ ᱦᱚᱭ ᱾ ᱱᱟᱭᱠᱮ ᱜᱮ ᱵᱚᱸᱜᱟᱭ ᱜᱮᱭᱟ ᱚᱸᱰᱮ ᱫᱚ ᱚᱱᱟ ᱯᱟᱴᱟᱵᱤᱸᱫᱟᱹ ᱯᱚᱨᱚᱵᱽ ᱨᱮᱫᱚ ᱾
ᱦᱚᱭ ᱢᱟᱜ ᱢᱟᱱᱟᱣ ᱩᱛᱟ. ᱨ ᱫᱟ. ᱧ ᱤᱧ ᱦᱚᱸ ᱴᱷᱤᱠ ᱴᱷᱟᱠ ᱦᱚᱸ ᱵᱟᱹᱧ ᱞᱟᱹᱭ ᱫᱟᱲᱮᱭᱟᱜᱼᱟ ᱾ ᱟᱨ ᱡᱚᱛᱚ ᱞᱤᱧ ᱵᱟᱰᱟᱭᱟ ᱟᱨ ᱢᱟᱱᱮ ᱟᱨ ᱫᱮᱠᱳ ᱯᱩᱡᱟᱭ ᱜᱮᱭᱟ ᱚᱸᱰᱮ ᱫᱚ ᱾ ᱢᱟᱱᱮ ᱥᱟᱱᱛᱟᱲᱟᱜ ᱫᱚ ᱚᱸᱰᱮ ᱫᱚ ᱤᱭᱳ ᱢᱟᱱᱮ ᱚᱱᱮ ᱯᱟᱛᱟ ᱮᱱᱮᱡ ᱜᱮ ᱚᱱᱟ ᱠᱚᱜᱮ ᱦᱩᱭᱩᱜᱼᱟ᱾
ᱚᱻᱻ ᱢᱟᱱᱮ ᱫᱤᱠᱩ ᱵᱟᱢᱵᱲᱮ ᱜᱮ ᱯᱩᱡᱟᱹᱭ ᱜᱮᱭᱟ ᱚᱸᱰᱮ ᱫᱚ ᱢᱟᱱᱮ ᱡᱷᱚᱛᱚ ᱦᱚᱲ ᱜᱮᱠᱚ ᱯᱩᱡᱟᱹᱭ ᱮᱢ ᱫᱟᱲᱮᱜ ᱜᱮᱭᱟ
ᱦᱳᱭ ᱦᱳᱭ ᱦᱳᱭ ᱦᱳᱭ
ᱚ ᱛᱟᱦᱚᱞᱮ ᱩᱸᱸ ᱢᱮᱱ ᱞᱮᱠᱷᱟᱱ ᱫᱚ ᱚᱠᱚᱭᱤᱡ ᱵᱚᱸᱜᱟ ᱠᱟᱱᱟᱭ ᱥᱟᱱᱛᱟᱲᱤᱡ ᱵᱚᱸᱜᱟ ᱠᱟᱱᱟᱭ ᱥᱮ ᱱᱤᱡᱮ ᱫᱤᱠᱩᱭᱤᱡ ᱵᱚᱸᱜᱟ ᱠᱟᱱᱟᱭ
ᱚᱱᱟ ᱫᱚ ᱤᱧ ᱦᱚᱸ ᱴᱷᱤᱠ ᱴᱷᱟᱠ ᱵᱟᱹᱧ ᱵᱟᱰᱟᱭᱟ ᱟᱨ ᱟᱸᱡᱚᱢ ᱠᱤᱫᱟᱹᱧ ᱫᱮᱠᱳ ᱨᱮᱱ ᱵᱚᱸᱜᱟ ᱠᱟᱱᱟᱭ ᱚᱱᱠᱟ ᱜᱤᱧ ᱟᱸᱡᱚᱢ ᱵᱟᱲᱟ ᱠᱮᱫᱟ ᱟᱫᱚ ᱤᱧ ᱦᱚᱸ ᱥᱤᱭᱳᱨ ᱫᱚ ᱵᱟᱹᱱᱩᱧᱟ ᱱᱚᱣᱟ ᱨᱮᱫᱚ
ᱟᱯᱮ ᱥᱮᱫ ᱫᱚ ᱦᱩᱞ ᱢᱟᱦᱟ ᱚᱠᱟ ᱞᱮᱠᱟ ᱠᱚ ᱢᱟᱱᱟᱣ ᱠᱮᱭᱟ?
ᱥᱟᱱᱛᱟᱲ ᱛᱮ
ᱥᱮ ᱵᱟᱝ ᱯᱮ ᱢᱟᱱᱟᱣ ᱟᱠᱟᱫᱟ? ᱦᱮᱸ ᱦᱮᱸ ᱵᱟᱝ ᱟᱸᱡᱚᱢᱚᱜ ᱠᱟᱱᱟ
ᱦᱮᱸ ᱟᱸᱡᱚᱢ ᱠᱟᱱᱟ᱾
ᱞᱟᱹᱭᱫᱟᱹᱧ ᱟᱯᱮᱥᱮᱫ ᱫᱚ ᱚᱠᱟᱮᱠᱟ ᱦᱩᱞ ᱢᱟᱦᱟ ᱠᱚ ᱢᱟᱱᱟᱣ ᱠᱮᱜᱼᱟ?
ᱵᱚᱞᱛᱮ ᱫᱚ ᱟᱞᱮᱥᱮᱫ ᱫᱚ ᱵᱷᱟᱹᱜᱤ ᱠᱚ ᱢᱟᱱᱟᱣ ᱠᱮᱫᱟ ᱪᱮᱫᱟᱜ ᱵᱚᱞᱛᱮ ᱟ ᱵᱷᱟᱹᱜᱤ ᱴᱷᱮᱡ ᱤᱭᱟᱹ ᱡᱚᱠᱷᱚᱱ ᱟᱞᱮ ᱚᱸᱰᱮ ᱢᱩᱨᱛᱤ ᱢᱮᱱᱟᱜᱼᱟ ᱡᱟᱦᱟᱸᱴᱷᱮᱱ ᱥᱮ ᱟᱞᱮ ᱟᱞᱮᱭᱟᱜ ᱢᱳᱲ ᱴᱷᱮᱱ ᱥᱤᱫᱩ ᱠᱟᱱᱩ ᱢᱩᱨᱛᱤ ᱢᱮᱱᱟᱜᱼᱟ ᱥᱮ ᱛᱚ ᱟᱫᱚ ᱚᱸᱰᱮ ᱪᱟᱞᱟᱣ ᱱᱟᱞᱮ ᱟᱨ ᱯᱩᱡᱟᱹ ᱠᱚ ᱦᱩᱭ ᱵᱟᱲᱟᱭ ᱱᱟ ᱟᱨ ᱨᱮᱞᱤ ᱛᱩᱫ ᱞᱮᱱᱟ ᱨᱮᱞᱤ ᱵᱟᱲᱟ ᱟᱞᱮ ᱟᱨ ᱚᱱᱟᱜᱮ ᱟᱨ ᱢᱤᱫᱴᱮᱱ ᱪᱷᱳᱴᱳ ᱢᱳᱴᱳ ᱢᱤᱫᱴᱟᱝ ᱚᱱᱩᱥ ᱴᱷᱮᱱ ᱦᱩᱭᱱᱟ ᱚᱱᱚᱲᱦᱮ ᱠᱚ ᱥᱮᱨᱮᱧ ᱠᱚ ᱛᱟᱦᱮᱸ ᱞᱮᱱᱟ ᱠᱚᱵᱤᱛᱟ ᱠᱚ ᱡᱟᱦᱟᱸᱭ ᱡᱩᱫᱤ ᱠᱚ ᱞᱟᱹᱭᱟ
ᱚ ᱟᱨ ᱛᱟᱦᱚᱞᱮ ᱟᱯᱮ ᱥᱮ ᱦᱩᱞ ᱢᱟᱦᱟ ᱨᱮᱫᱚ ᱥᱤᱨᱯᱟᱹ ᱯᱮ ᱫᱚᱦᱚᱭ ᱵᱟᱲᱟᱭ ᱜᱮᱭᱟ ᱥᱤ ᱪᱮᱜ ᱥᱮ ᱯᱨᱳᱜᱨᱟᱢ ᱠᱚ ᱚᱨ ᱪᱮᱫ ᱠᱚᱯᱮ ᱫᱚᱦᱚᱭ ᱜᱮᱭᱟ
ᱵᱟᱝ ᱵᱟᱝ ᱢᱟᱱᱮ ᱚᱨᱜᱮᱥᱴᱟᱨ ᱠᱚ ᱯᱳᱜᱨᱟᱢ ᱠᱷᱩᱵ ᱫᱚ ᱵᱟᱝ ᱦᱩᱭᱩᱜᱼᱟ, ᱟᱨ ᱥᱤᱨᱯᱟᱹ ᱫᱚ ᱛᱟᱦᱮᱱᱟ ᱡᱟᱦᱟᱸᱭ